ᱤᱧᱟᱹᱜ ᱨᱚᱲᱟ ᱟᱸᱡᱚᱢᱚᱜ ᱠᱟᱱᱟ ᱾ ᱦᱮᱸ, ᱨᱚᱲ ᱟᱡᱸᱚᱢᱚᱜ ᱠᱟᱱ ᱛᱤᱧᱟᱹ ᱾ ᱞᱟᱹᱭ ᱮᱫᱟᱹᱧ ᱨᱚᱲ ᱟᱸᱡᱚᱢᱚᱜ ᱠᱟᱱ ᱛᱤᱧᱟᱹ? ᱦᱮᱸ ᱟᱸᱡᱚᱢᱚᱜ ᱠᱟᱱᱟ ᱾ ᱚ ᱪᱮᱫ ᱮᱢ ᱪᱤᱠᱟᱹᱭ ᱮᱫᱟ?
ᱪᱤᱠᱟ ᱦᱚᱸ ᱵᱟᱝ ᱦᱟᱸᱜ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱾ ᱫᱩᱲᱩᱵ ᱵᱟᱲᱟ ᱦᱩᱭ ᱠᱟᱛᱮ ᱦᱚᱸᱜᱼᱚᱭ ᱠᱟᱹᱴᱤᱡ ᱦᱮᱱᱟᱜ ᱠᱚ ᱜᱮᱭᱟ ᱾
ᱚ ᱱᱟᱯᱟᱭ ᱵᱟᱲᱟ ᱜᱮᱛᱚ?
ᱦᱮᱸ, ᱱᱟᱯᱟᱭ ᱵᱟᱲᱟᱭ ᱜᱮᱭᱟ ᱾ ᱟᱯᱮ ᱜᱮ ᱪᱮᱫᱞᱮᱠᱟ ᱱᱟᱯᱟᱭ ᱵᱟᱲᱟ ᱜᱮ?
ᱤ ᱦᱩᱸ ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱱᱤᱛᱚᱜ ᱫᱚ ᱾ ᱤᱧ ᱦᱚᱸ ᱡᱚᱢ ᱟᱠᱟᱹᱫᱟᱹᱧ ᱥᱮᱛᱟᱜ ᱨᱮ ᱵᱮᱨᱮᱫ ᱠᱟᱛᱮ ᱯᱷᱨᱮᱥ ᱠᱟᱛᱮ ᱦᱚᱸᱜᱼᱚᱭ ᱤᱧ ᱫᱩᱲᱩᱵ ᱵᱟᱲᱟ ᱠᱟᱱᱟ ᱾
ᱚᱸ
ᱟᱪᱪᱷᱟ ᱛᱮᱦᱮᱧ ᱫᱚ ᱱᱚᱣᱟ ᱞᱟᱝ ᱠᱟᱹᱴᱤᱡ ᱞᱟᱝ ᱜᱟᱞᱢᱟᱨᱟᱣ ᱞᱮᱱᱜᱮ ᱱᱚᱣᱟᱧ ᱩᱭᱦᱟᱹᱨ ᱵᱷᱟᱵᱱᱟ ᱟᱠᱟᱫᱟ ᱡᱟᱦᱟᱸ ᱡᱮᱢᱚᱱ ᱫᱟᱜ ᱡᱟᱭᱜᱟ ᱠᱟᱱᱟ ᱡᱚᱞᱟ ᱡᱟᱦᱟᱸ ᱢᱮᱱᱟᱜᱼᱟ ᱡᱮᱢᱚᱱ ᱠᱚ ᱞᱟᱹᱭ ᱮᱫᱟ ᱫᱤᱜᱷᱟ ᱥᱚᱢᱩᱫᱨᱚ ᱱᱚᱫᱤ ᱚᱱᱟ ᱠᱚᱨᱮᱫ ᱫᱚ ᱪᱮᱫ ᱞᱮᱠᱟ ᱟᱢ ᱪᱟᱞᱟᱣ ᱵᱟᱲᱟ ᱟᱠᱟᱱ ᱜᱮᱭᱟ
ᱦᱮᱸ ᱪᱟᱞᱟᱣ ᱵᱟᱲᱟ ᱦᱩᱭ ᱠᱟᱱᱟᱱ ᱜᱮᱭᱟ ᱚᱱᱟ ᱠᱚ ᱥᱚᱢᱩᱫᱨᱚ ᱠᱚᱨᱮ
ᱚ
ᱫᱤᱜᱷᱟ ᱡᱟᱦᱟᱸ ᱠᱚ ᱞᱟᱹᱭ ᱮᱫᱟ
ᱦᱮᱸ ᱪᱮᱫ ᱞᱮᱠᱟ ᱚᱱᱟ ᱫᱚ
ᱪᱮᱫᱮᱠᱟ ᱵᱚᱞᱛᱮ ᱪᱮᱫᱠᱟ ᱯᱩᱨᱟᱹ ᱫᱟᱜ ᱜᱮ ᱢᱮᱱᱟᱜᱼᱟ ᱚᱱᱟ ᱠᱚᱨᱮ ᱞᱟᱦᱟ ᱛᱮᱫᱚ ᱫᱚᱠᱟᱱ ᱯᱟᱛᱤ ᱵᱟᱝ ᱛᱟᱦᱮᱸ ᱠᱟᱱᱟ ᱱᱮᱛᱟᱨ ᱫᱚ ᱚᱱᱟ ᱠᱚᱦᱚᱸ ᱠᱚ ᱵᱮᱱᱟᱣ ᱟᱠᱟᱫᱟ ᱛᱚ
ᱦᱮᱸ
ᱫᱟᱜ ᱡᱟᱭᱜᱟ ᱠᱟᱱᱟ ᱡᱚᱠᱷᱚᱱ ᱫᱟᱬᱟᱱ ᱠᱚ ᱪᱟᱞᱟᱣ ᱦᱩᱭᱩᱜ ᱜᱮᱭᱟ ᱩᱱᱫᱤᱱ ᱛᱟᱢ ᱡᱟᱦᱟᱸ ᱜᱚᱴᱟ ᱡᱟᱦᱟᱸᱭ ᱜᱮ ᱫᱟᱬᱟᱱ ᱡᱟᱭᱜᱟ ᱪᱟᱞᱟᱣ ᱞᱟᱹᱭ ᱞᱮᱱᱠᱷᱟᱱ ᱜᱮ ᱫᱤᱜᱷᱟ ᱠᱟᱨᱚᱱ ᱚᱸᱰᱮ ᱫᱚ ᱟᱹᱰᱤ ᱢᱟᱱᱮ ᱪᱮᱫᱞᱮᱠᱟ ᱵᱮᱲᱟ ᱨᱟᱠᱟᱵ ᱛᱤᱨᱮ ᱵᱮᱲᱟ ᱨᱟᱠᱟᱵᱼᱟ ᱛᱤᱨᱮ ᱵᱮᱲᱟ ᱰᱩᱵᱩᱡᱚᱜᱼᱟ ᱟᱹᱰᱤ ᱥᱩᱨ ᱠᱷᱚᱱᱟᱜ ᱮᱢ ᱫᱤᱥᱟᱹ ᱭᱮᱭᱟ ᱟᱨᱠᱤ
ᱚ ᱟᱹᱰᱤ ᱜᱮ ᱱᱟᱯᱟᱭ ᱜᱮᱭᱟ ᱛᱟᱦᱚᱞᱮ
ᱠᱚ ᱛᱟᱦᱮᱱᱟ ᱚᱸᱰᱮ ᱯᱟᱭᱨᱟᱜ ᱟᱠᱚ ᱟᱹᱰᱤ ᱟᱭᱢᱟ ᱟᱭᱢᱟ ᱦᱚᱲ ᱟᱹᱰᱤ ᱢᱚᱸᱡᱽ ᱜᱮ ᱵᱩᱡᱷᱟᱹᱜᱼᱟ ᱚᱱᱟ ᱫᱟᱜ ᱨᱮ
ᱚᱸᱰᱮᱵᱟᱜ ᱫᱟᱜ ᱪᱮᱛᱟ ᱠᱟᱹᱴᱤᱡ ᱵᱩᱞᱩᱝ ᱵᱩᱞᱩᱝ ᱵᱩᱡᱷᱟᱹᱜ ᱜᱮᱭᱟ ᱛᱟᱣ ᱦᱚᱲ ᱠᱚ ᱪᱟᱞᱟᱜ ᱜᱮᱭᱟ ᱢᱤᱫᱴᱮᱱ ᱫᱟᱲᱟᱱ ᱞᱮᱠᱟᱱ ᱡᱟᱭᱜᱟ ᱠᱟᱱᱟ ᱛᱚ ᱦᱟᱹᱠᱚ ᱠᱚᱠᱚ ᱧᱟᱢᱚᱜ ᱜᱮᱭᱟ ᱚᱸᱰᱮ ᱡᱷᱚᱛᱚ ᱡᱚᱛᱚ ᱨᱚᱠᱚᱢ ᱥᱚᱢᱩᱫᱨᱚ ᱠᱟᱱᱟ ᱛᱚ ᱡᱷᱚᱛᱚ ᱨᱚᱠᱚᱢ ᱦᱟᱹᱠᱩ ᱦᱚᱸᱠᱚ ᱧᱟᱢᱚᱜ ᱜᱮᱭᱟ ᱚᱸᱰᱮ ᱛᱚ
ᱚ ᱤᱧᱦᱚᱧ ᱟᱸᱡᱚᱢ ᱵᱟᱲᱟ ᱟᱠᱟᱫ ᱜᱮᱭᱟ ᱤᱧ ᱫᱚ ᱵᱟᱹᱧ ᱪᱟᱞᱟᱣ ᱵᱟᱲᱟ ᱟᱠᱟᱱᱟ ᱡᱮᱢᱚᱱ ᱥᱩᱢᱩᱫᱨᱚ ᱨᱮᱱᱟᱜ ᱰᱷᱮᱣ ᱢᱤᱫᱴᱟᱝ ᱦᱤᱡᱩᱜᱼᱟ ᱚᱱᱟ ᱰᱷᱮᱣ ᱧᱮᱞ ᱠᱟᱛᱮᱜ ᱟᱹᱰᱤ ᱪᱚᱨᱚᱠ ᱜᱮ ᱵᱩᱡᱷᱟᱜᱼᱟ ᱵᱩᱡᱟᱹᱣ ᱫᱚ ᱠᱤᱱᱛᱩ ᱚᱱᱟ ᱥᱩᱨ ᱠᱚᱨᱮ ᱛᱟᱦᱮᱸᱞᱮᱱ ᱠᱷᱟᱱ ᱫᱚ ᱪᱮᱫ ᱟᱢ ᱚᱱᱟ ᱰᱷᱮᱣ ᱛᱮ ᱜᱚᱦᱚᱲ ᱤᱫᱤ ᱦᱚᱭ ᱫᱟᱲᱮᱭᱟᱢᱟ ᱵᱟᱝ ᱥᱮ ᱵᱟᱝ
ᱦᱮᱸ ᱦᱮᱸ
ᱚᱱᱟ ᱠᱟᱱᱟ ᱟᱨ ᱱᱚᱛᱮ ᱦᱟᱹᱠᱩ ᱠᱚ ᱟᱨ ᱩᱱᱠᱩ ᱡᱟᱦᱟᱸᱭ ᱡᱷᱤᱱᱩᱠ ᱠᱚ ᱞᱟᱹᱭᱮᱫ ᱠᱚᱣᱟ ᱩᱱᱠᱩ ᱠᱚᱠᱚ ᱧᱟᱢᱚᱜ ᱟᱠᱚ ᱟᱨ ᱱᱚᱛᱮ ᱫᱚᱠᱟᱱ ᱫᱚᱠᱟᱱ ᱯᱟᱹᱛᱤ ᱠᱚ ᱛᱟᱦᱮᱱᱟ ᱫᱚᱢᱮ ᱦᱟᱸᱜ ᱢᱟᱱᱮ ᱡᱟᱦᱟᱸ ᱟᱵᱚᱣᱟᱜ ᱦᱚᱨᱚᱜ ᱠᱚ ᱠᱩᱲᱤ ᱜᱤᱫᱽᱨᱟᱹᱣᱟᱜ ᱠᱚᱲᱟ ᱜᱤᱫᱽᱨᱟᱹ ᱡᱟᱦᱱᱟᱜ ᱜᱮ ᱦᱚᱨᱚᱜ ᱵᱟᱸᱫᱮ ᱞᱤᱭᱮ ᱫᱚᱠᱟᱱ ᱠᱚ ᱛᱟᱦᱮᱱᱟ ᱥᱟᱸᱠ ᱨᱮᱱᱟᱜ ᱡᱤᱱᱤᱥ ᱠᱚ ᱛᱟᱦᱮᱱᱟ ᱥᱟᱸᱠ ᱨᱮᱱᱟᱜ ᱥᱟᱠᱷᱟ ᱠᱚ ᱟᱨ ᱱᱚᱛᱮ ᱡᱟᱦᱟᱸ ᱚᱨᱚᱝ ᱟᱜ ᱥᱟᱸᱠ ᱠᱚ ᱚᱱᱟ ᱠᱚ
ᱦᱮᱸ ᱚᱸᱰᱮᱱᱟᱜ ᱡᱟᱦᱟᱸ ᱠᱟᱴᱠᱚᱢ ᱠᱚ ᱢᱮᱱᱟᱜ ᱠᱚᱣᱟ ᱚᱸᱰᱮᱱ ᱠᱟᱴᱠᱚᱢ ᱠᱚᱫᱚ ᱠᱟᱹᱴᱤᱡ ᱠᱚ ᱟᱞᱟᱫᱟ ᱧᱚᱜ ᱜᱮᱭᱟ ᱱᱚᱛᱮ ᱫᱤᱥᱚᱢ ᱠᱷᱚᱱ ᱨᱮᱱ ᱠᱟᱴᱚᱢ ᱠᱚᱢ ᱠᱚ ᱡᱟᱦᱟᱸᱭ ᱠᱚ ᱢᱮᱱᱟᱜ ᱠᱚᱣᱟ ᱫᱤᱥᱚᱢ ᱨᱮᱱ ᱠᱟᱴᱠᱚᱢ ᱠᱟᱴᱠᱚᱢ ᱟᱨ ᱚᱱᱛᱮ ᱨᱮᱱ ᱠᱟᱴᱠᱚᱢ ᱢᱟᱱᱮ ᱥᱚᱢᱩᱫᱨᱚ ᱚᱱᱮ ᱫᱤᱜᱷᱟ ᱥᱮᱫ ᱨᱮᱱ ᱠᱟᱴᱠᱚᱢ ᱠᱚᱫᱚ ᱟᱞᱟᱫᱟ ᱜᱮᱭᱟ ᱟᱨᱟᱜ ᱜᱮᱭᱟ ᱠᱚ ᱟᱨ ᱠᱟᱹᱴᱤᱡ ᱧᱮᱞ ᱛᱮ ᱠᱟᱹᱴᱤᱡ ᱠᱚ ᱟᱞᱟᱫᱟ ᱧᱚᱜ ᱜᱮᱭᱟ ᱟᱨᱠᱤ ᱡᱩᱫᱟᱹ ᱜᱮᱭᱟ ᱠᱚ
ᱦᱚ ᱟᱨ ᱪᱮᱫᱟᱜ ᱜᱚᱨᱚᱢ ᱫᱤᱱ ᱫᱚ ᱱᱚᱜᱼᱚᱭ ᱡᱮᱢᱚᱱ ᱜᱚᱨᱚᱢ ᱫᱤᱱ ᱫᱚ ᱟᱹᱰᱤ ᱢᱚᱸᱡᱽ ᱜᱮ ᱵᱩᱡᱷᱟᱹᱜᱼᱟ ᱵᱟᱝ ᱥᱮ ᱚᱱ ᱜᱚᱨᱚᱢ ᱫᱤᱱ ᱨᱮᱭᱟᱲ ᱫᱤᱱ
ᱟᱹᱰᱤ ᱢᱟᱱᱮ ᱟᱹᱰᱤ ᱟᱹᱰᱤ ᱢᱚᱡᱽ ᱜᱮ ᱵᱩᱡᱷᱟᱹᱜᱼᱟ᱾
ᱡᱮᱢᱚᱱ ᱡᱟᱦᱟᱸᱭ ᱫᱚ ᱚᱲᱟᱜ ᱠᱚᱨᱮ ᱫᱚᱢᱮ ᱜᱚᱨᱚᱢᱟ ᱚᱱᱟ ᱠᱚᱨᱮ ᱫᱚ ᱫᱟᱜ ᱠᱚ ᱢᱮᱱᱟᱜᱼᱟ ᱟᱹᱰᱤ ᱨᱮᱭᱟᱲ ᱨᱮᱭᱟᱲ ᱵᱩᱡᱷᱟᱹᱜ ᱟᱢ ᱫᱟᱬᱟᱱᱮᱢ ᱪᱟᱞᱟᱜᱼᱟ, ᱟᱨ ᱱᱚᱛᱮ ᱨᱟᱵᱟᱝ ᱫᱤᱱ ᱦᱚᱸ ᱫᱟᱬᱟᱱᱮᱢ ᱪᱟᱞᱟᱜᱼᱟ ᱛᱩᱯᱳ ᱠᱚᱢ ᱫᱟᱲᱮᱭᱟᱜᱼᱟ ᱞᱮᱭᱟ ᱠᱚ ᱵᱩᱞᱩᱝ ᱜᱮᱭᱟ ᱫᱟᱜ᱾ ᱡᱟᱦᱟᱢ ᱞᱟᱹᱭ ᱠᱮᱫᱟ ᱵᱩᱞᱩᱝ ᱵᱩᱞᱩᱝ ᱜᱮᱭᱟ ᱵᱮᱲᱟ ᱨᱟᱠᱟᱵ ᱪᱮᱫᱟᱜ ᱡᱚᱠᱷᱚᱱ ᱵᱮᱲᱟ ᱨᱟᱠᱟᱵᱟᱭ ᱛᱚᱠᱷᱚᱱ ᱪᱮᱫᱟᱜ ᱟᱹᱰᱤ ᱢᱚᱡᱽ ᱧᱮᱞᱚᱜᱼᱟ ᱟᱹᱰᱤ ᱪᱮᱨᱦᱟᱭ ᱧᱮᱞᱚᱜᱼᱟ ᱵᱟᱝ ᱥᱮ᱾
ᱦᱮᱸ ᱦᱮᱸ ᱟᱹᱰᱤ ᱪᱮᱴᱷᱟ ᱧᱮᱞᱚᱜᱼᱟ ᱟᱹᱰᱤ ᱥᱩᱨ ᱠᱷᱚᱱᱟᱜ ᱮᱢ ᱫᱤᱥᱟᱹᱭᱟ ᱵᱮᱲᱟᱭ ᱨᱟᱠᱟᱵ ᱠᱟᱱᱟ ᱥᱮ ᱵᱮᱲᱟᱭ ᱰᱩᱵᱩᱡᱚᱜ ᱠᱟᱱᱟ᱾ ᱠᱟᱱᱟ᱾
ᱟᱭᱩᱵ ᱵᱮᱲᱟ ᱠᱚᱦᱚᱸ ᱦᱚᱭᱟᱭ ᱟᱹᱰᱤ ᱢᱚᱸᱡᱽ ᱜᱮ ᱫᱟᱜ ᱫᱷᱟᱨᱮ ᱨᱮᱢ ᱫᱩᱲᱩᱵ ᱠᱚᱣᱟ ᱟᱹᱰᱤ ᱢᱚᱸᱡᱽ ᱜᱮ ᱢᱟᱱᱮ ᱟᱹᱰᱤ ᱢᱚᱸᱡᱽ ᱵᱩᱡᱷᱟᱹᱜᱼᱟ
ᱦᱳᱭ ᱟᱨ ᱱᱚᱛᱮ ᱟᱸᱡᱚᱢ ᱠᱟᱹᱫᱟᱹᱧ ᱢᱟᱨᱟᱝ ᱢᱟᱨᱟᱝ ᱡᱟᱦᱟᱸᱭ ᱪᱤᱝᱲᱤ ᱦᱟᱹᱠᱩ ᱠᱚ ᱞᱟᱹᱭᱮᱫ ᱠᱚᱣᱟ ᱜᱚᱞᱫᱟ ᱪᱤᱝᱲᱤ ᱨᱩᱭ ᱦᱟᱹᱠᱩ ᱠᱟᱛᱞᱟ ᱦᱟᱹᱠᱩ, ᱟᱹᱰᱤ ᱨᱚᱠᱚᱢᱟᱜ ᱦᱟᱹᱠᱩ ᱠᱚ ᱩᱱᱠᱩ ᱦᱚᱸᱠᱚ ᱟᱠᱷᱨᱤᱧ ᱠᱚᱣᱟ ᱡᱮᱴᱟ ᱤᱥᱤᱱ ᱠᱟᱛᱮᱫ ᱠᱚ ᱵᱷᱟᱡᱟ ᱠᱟᱛᱮᱫ ᱠᱚ ᱟᱠᱷᱨᱤᱧ ᱠᱮᱭᱟ ᱟᱹᱰᱤ ᱪᱚᱨᱚᱠ ᱵᱩᱡᱷᱟᱹᱜᱼᱟ ᱪᱮᱫ ᱞᱮᱠᱟᱢ ᱵᱩᱡᱷᱟᱹᱣ ᱟᱠᱟᱫᱟ ᱟᱢᱫᱚ?
ᱦᱮᱸ ᱚᱸᱰᱮ ᱟᱹᱰᱤ ᱪᱮᱦᱨᱟ ᱜᱮ ᱵᱩᱡᱷᱟᱹᱜᱼᱟ ᱚᱸᱰᱮ ᱫᱚ ᱥᱚᱢᱩᱫᱨᱚ ᱦᱟᱹᱠᱩ ᱵᱚᱞᱛᱮ ᱩᱱᱠᱩ ᱡᱟᱦᱟᱸ ᱥᱚᱝᱠᱚᱨ ᱢᱟᱪ, ᱪᱤᱝᱲᱤ ᱦᱟᱹᱠᱩ ᱤᱪᱟᱹᱝ ᱛᱟᱵ
ᱦᱩᱸ
ᱛᱟᱯᱚᱨᱮ ᱡᱟᱦᱟᱸ ᱠᱚᱱ ᱠᱚ ᱤᱪᱟᱹ ᱵᱚᱲᱚ ᱵᱚᱲᱚ᱾ ᱦᱮᱞᱳ ᱢᱟᱱᱮ ᱚᱸᱰᱮ ᱚᱰᱤᱳᱥᱚᱢᱮ ᱩᱱᱠᱩ ᱡᱚᱢ ᱞᱮᱱᱠᱷᱟᱱ ᱟᱹᱰᱤ ᱢᱚᱸᱡᱽ ᱵᱩᱡᱷᱟᱹᱜ ᱜᱮᱭᱟ᱾ ᱩᱱᱠᱩ ᱚᱸᱰᱮ ᱵᱷᱟᱜᱤ ᱞᱮᱠᱟ ᱠᱚ ᱤᱥᱤᱱ ᱠᱚᱣᱟ ᱤᱥᱤᱱ ᱢᱟᱱᱮ ᱚᱱᱠᱟ ᱤᱥᱤᱱ ᱠᱟᱛᱮᱜ ᱦᱚᱸᱠᱚ ᱧᱟᱢᱚᱜ ᱜᱮᱭᱟ ᱟᱨ ᱚᱱᱠᱟ ᱠᱟᱸᱪᱟ ᱦᱚᱸᱠᱚ ᱧᱟᱢᱚᱜ ᱜᱮᱭᱟ ᱟᱢ ᱡᱩᱫᱤᱢ ᱞᱟᱹᱭᱟ ᱡᱮ ᱤᱧ ᱤᱥᱤᱱ ᱠᱟᱛᱮᱫ ᱮᱢᱟᱹᱧ ᱯᱮ ᱟᱢ ᱵᱟᱪᱷᱟᱣ ᱠᱮᱫ ᱠᱚᱣᱟ ᱱᱩᱠᱩ ᱱᱩᱠᱩ᱾ ᱦᱟᱹᱠᱩᱧ ᱡᱚᱢᱠᱩᱣᱟ ᱟᱢᱜᱮᱢ ᱵᱟᱪᱷᱟᱣ ᱠᱚᱣᱟ ᱦᱟᱛᱟᱣ ᱥᱩᱢᱟᱹᱭ, ᱵᱟᱪᱷᱟᱣ ᱠᱟᱛᱮ ᱠᱟᱛᱮᱢ ᱩᱛᱩ ᱦᱚᱪᱚ ᱠᱮᱫᱮᱭᱟ ᱚᱱᱠᱟ ᱦᱚᱸ ᱜᱟᱱᱚᱜᱼᱟ ᱟᱨ ᱩᱛᱩ ᱠᱟᱛᱮ ᱦᱚᱸ ᱧᱟᱢᱚᱜᱼᱟ ᱚᱱᱟ ᱦᱚᱢ ᱦᱟᱛᱟᱣ ᱫᱟᱲᱮᱭᱟᱜᱼᱟ᱾
ᱚᱸᱻ ᱛᱟᱦᱚᱞᱮ ᱟᱹᱰᱤ ᱜᱮ ᱢᱚᱸᱡᱽ ᱜᱮᱭᱟ ᱠᱚ ᱵᱟᱝ ᱥᱮ ᱡᱚᱢ ᱠᱚᱨᱮ ᱦᱚᱸ ᱮᱢᱱᱤᱛᱮ ᱚᱲᱟᱜ ᱠᱚᱨᱮ ᱡᱟᱦᱟᱸᱭ ᱠᱤᱨᱤᱧ ᱠᱟᱛᱮ ᱡᱚᱢ ᱦᱩᱭ ᱵᱟᱲᱟ ᱟᱠᱟᱱ ᱜᱮᱭᱟ᱾ ᱩᱱᱠᱩ ᱦᱚᱸ ᱟᱹᱰᱤ ᱪᱚᱨᱚᱠ ᱠᱚ ᱵᱩᱡᱷᱟᱹᱜ ᱜᱮᱭᱟ ᱤᱧ ᱦᱚᱸ ᱫᱚᱢᱮ ᱩᱱᱠᱩ ᱡᱟᱦᱟᱸᱭ ᱪᱮᱫ ᱤᱪᱟᱹᱜ ᱦᱟᱹᱠᱩ ᱠᱚ ᱞᱟᱹᱭ ᱩᱱᱠᱩ ᱦᱟᱹᱠᱩ ᱠᱚ ᱫᱚᱢᱮᱧ ᱠᱩᱥᱤᱭᱟᱠᱚ ᱜᱮᱭᱟ, ᱤᱪᱟᱹᱜ ᱦᱟᱹᱠᱩ ᱱᱚᱛᱮ ᱩᱱᱠᱩ ᱠᱟᱛᱞᱟ, ᱠᱟᱛᱞᱟ ᱦᱟᱹᱠᱩ ᱡᱟᱦᱟᱸ ᱠᱚ ᱞᱟᱹᱭᱮᱫ ᱠᱚᱣᱟ ᱠᱚ ᱩᱱᱠᱩ ᱦᱚᱸ ᱫᱚᱢᱮᱧ ᱠᱩᱥᱤᱭᱟᱠᱚ ᱜᱮᱭᱟ᱾ ᱟᱢᱫᱚ ᱚᱠᱟ ᱠᱚ ᱵᱷᱟᱜᱮᱢ ᱵᱩᱡᱷᱟᱹᱣ ᱠᱚᱣᱟ?
ᱤᱧ ᱫᱚ ᱤᱪᱟᱹᱜ ᱦᱟᱹᱠᱩ ᱜᱮ ᱵᱷᱟᱹᱜᱤᱧ ᱵᱩᱡᱽ ᱠᱚᱣᱟ᱾ ᱤᱪᱟᱹᱜ ᱦᱟᱹᱠᱩ ᱩᱱᱠᱩᱩ ᱜᱮ ᱵᱷᱟᱜᱤᱧ ᱵᱩᱡ ᱠᱚᱣᱟ ᱟᱫᱚ ᱮᱴᱟᱜ ᱦᱟᱹᱠᱩ ᱟᱠᱚ ᱫᱚᱧ ᱡᱚᱢ ᱫᱩᱧ ᱡᱚᱢ ᱠᱚᱣᱟ ᱛᱮᱢᱚᱱ ᱫᱚ ᱵᱟᱝ ᱤᱧ ᱫᱚ ᱵᱤᱥᱤ ᱩᱱᱠᱩ ᱟᱛᱳ ᱯᱟᱲᱟ ᱨᱮ ᱩᱱᱠᱩ ᱵᱩᱢᱡ ᱦᱟᱹᱠᱩ, ᱠᱳ ᱞᱮᱴᱷᱟ, ᱪᱚᱲᱜᱚᱡᱽ, ᱩᱱᱠᱩ ᱜᱮ ᱵᱷᱟᱜᱤᱧ ᱵᱩᱡ ᱠᱚᱣᱟ ᱩᱱᱠᱩ ᱵᱚ ᱦᱟᱹᱠᱩ ᱫᱚᱧ ᱡᱚᱢ ᱫᱩᱧ ᱠᱚᱜᱮ ᱵᱟᱝ ᱫᱚ ᱵᱟᱝ ᱩᱱᱟᱹᱜᱴᱟ ᱫᱚ ᱵᱷᱟᱜᱮ ᱵᱟᱹᱧ ᱵᱩᱡᱽ ᱠᱚᱣᱟ ᱟᱵᱚ ᱥᱟᱢᱩᱫᱨᱤᱠ ᱢᱟᱪᱷ ᱵᱚᱞᱛᱮ ᱩᱱᱠᱩ ᱤᱭᱟᱹᱟᱹᱜᱤᱧ ᱠᱩᱥᱤᱭᱟᱠᱚᱣᱟ ᱤᱪᱟᱹᱜ ᱦᱟᱹᱠᱩ᱾
ᱚ
ᱤᱪᱟᱹᱜ ᱦᱟᱹᱠᱩ ᱜᱮ ᱵᱷᱟᱹᱜᱤ ᱠᱚ ᱵᱩᱡᱷᱟᱹᱜᱼᱟ᱾
ᱤᱪᱟᱹᱜ ᱚᱱᱟ ᱱᱟᱹᱭ ᱱᱟᱹᱭ ᱜᱟᱰᱟ ᱨᱮᱱ ᱦᱟᱹᱠᱩ ᱵᱟᱫᱽ ᱠᱟᱛᱮᱫ ᱫᱚ ᱤᱭᱟᱹᱨᱮᱱ ᱦᱟᱹᱠᱩᱲ ᱜᱮᱠᱚ ᱥᱤᱵᱤᱞᱟ ᱵᱟᱝ ᱥᱮ? ᱡᱟᱦᱟᱸ ᱟᱛᱳ ᱯᱟᱲᱟᱨ ᱨᱮ ᱡᱟᱦᱟᱸᱭᱢ ᱢᱟᱴ ᱠᱷᱮᱛ ᱠᱚᱨᱮ ᱦᱟᱹᱠᱩ ᱢᱮᱱᱟᱜ ᱠᱚᱣᱟ ᱩᱱᱠᱩ ᱜᱮᱠᱚ ᱥᱤᱵᱤᱞᱟ᱾
ᱦᱩᱸ ᱟᱛᱳ ᱯᱟᱲᱟ ᱨᱮᱱ ᱦᱟᱹᱠᱩ ᱜᱮᱠᱚ ᱥᱤᱵᱤᱞᱟ᱾ ᱠᱟᱴᱤᱡ ᱦᱟᱠᱳ ᱯᱩᱴᱷᱤ ᱦᱟᱠᱳ ᱰᱟᱹᱲᱠᱟᱹ ᱦᱟᱠᱳ ᱩᱱᱠᱩ ᱜᱮᱠᱚ ᱥᱮ ᱵᱮᱞᱟ᱾
ᱦᱳᱭ
ᱪᱟ ᱵᱟᱲᱟ ᱠᱟᱱ ᱜᱮᱭᱟᱢ ᱥᱮ ᱫᱤᱜᱷᱟ ᱟᱢᱦᱚᱸ?
ᱤᱧ ᱫᱚ ᱵᱟᱹᱧ ᱪᱟᱞᱟᱣ ᱠᱟᱱᱟ ᱪᱟᱞᱟᱣ ᱫᱚ ᱤᱧᱤᱧ ᱟᱸᱡᱚᱢ ᱵᱟᱲᱟ ᱠᱟᱫ ᱜᱮᱭᱟ᱾ ᱫᱚᱢᱮ ᱡᱷᱤᱱᱩᱠ ᱠᱚᱠᱚ ᱧᱟᱢᱚᱜᱼᱟ ᱟᱹᱰᱤ ᱪᱮᱨᱦᱟᱱ ᱪᱮᱨᱦᱟᱱ ᱠᱚ᱾
ᱟᱭᱢᱟ ᱟᱭᱢᱟ ᱟᱨᱚ ᱧᱮᱞ ᱡᱚᱝ ᱡᱤᱱᱤᱥ ᱨᱮ,
ᱦᱮᱸ ᱡᱟᱦᱟᱸᱭ ᱱᱩᱠᱩ ᱢᱚᱱᱮ ᱠᱟᱜ ᱢᱮ ᱫᱩᱣᱟᱹᱨ ᱠᱚᱨᱮ ᱠᱚ ᱟᱠᱟ ᱠᱚᱜᱮᱭᱟ ᱠᱚ᱾ ᱵᱮᱱᱟᱣ ᱠᱟᱜᱼᱟ ᱠᱚ ᱱᱟᱱᱟ ᱦᱩᱱᱟᱹᱨ ᱩᱱᱠᱩ ᱡᱷᱤᱱᱩᱠ ᱫᱤᱭᱮ ᱩᱱᱠᱩ ᱫᱚᱢᱮᱧ ᱠᱩᱥᱤᱭᱟᱠᱚᱣᱟ, ᱱᱚᱛᱮ ᱟᱨ ᱟᱹᱨᱥᱤ ᱠᱚ ᱧᱟᱢᱚᱜᱼᱟ ᱡᱟᱦᱟᱸ ᱟᱹᱨᱥᱤ ᱥᱟᱭᱤᱰ ᱥᱟᱭᱤᱰ ᱛᱮ ᱢᱟᱱᱮ ᱫᱷᱟᱨᱮ ᱫᱷᱟᱨᱮ ᱛᱮ ᱡᱟᱦᱟᱸᱭ ᱩᱱᱠᱩ ᱪᱷᱤᱱᱩᱠ ᱠᱚ ᱛᱟᱸᱦᱮᱱᱟ ᱦᱚᱯᱚᱱ ᱦᱚᱯᱚᱱ ᱠᱚ ᱜᱚᱡ ᱠᱚᱣᱟ ᱠᱚ ᱩᱱᱠᱩ ᱪᱷᱤᱱᱩ ᱠᱚᱠᱚ ᱪᱷᱤᱴᱟᱹᱣ ᱠᱟᱠᱚᱣᱟ ᱠᱚ ᱟᱹᱰᱤ ᱢᱚᱡᱽ ᱠᱚ ᱧᱮᱞᱚᱜ ᱟᱠᱚ ᱚᱱᱠᱟᱱᱟᱜ ᱠᱚ ᱚᱲᱟᱜ ᱦᱚᱲ ᱠᱚᱧ ᱧᱮᱞ ᱠᱟᱫᱟ, ᱟᱹᱜᱩ ᱵᱟᱲᱟ ᱠᱟᱫᱟ ᱠᱚ ᱪᱷᱤᱱᱩᱠ ᱫᱤᱭᱮ ᱟᱵᱟᱨ ᱪᱮᱬᱮ ᱠᱚᱠᱚ ᱵᱮᱱᱟᱣ ᱠᱟᱠᱚᱣᱟ, ᱦᱟᱹᱛᱤ ᱥᱟᱫᱚᱢ ᱠᱚᱠᱚ ᱵᱮᱱᱟᱣ ᱠᱟᱠᱚᱣᱟ, ᱟᱭᱢᱟ ᱞᱮᱠᱟᱱ ᱡᱤᱱᱤᱥ ᱵᱮᱱᱟᱣ ᱠᱟᱜ ᱠᱚᱣᱟ ᱠᱚ ᱡᱤᱵᱽ ᱡᱤᱭᱟᱹᱞᱤ ᱠᱚ ᱟᱹᱰᱤ ᱢᱚᱡᱽ ᱜᱮᱠᱚ ᱧᱮᱞᱚᱜᱼᱟ᱾ ᱪᱚᱨᱚᱠ ᱜᱮᱠᱚ ᱧᱮᱞᱚᱜᱼᱟ᱾
ᱦᱩᱸ
ᱟᱨ ᱢᱮᱞᱟ ᱠᱚᱨᱮ ᱪᱮᱫ ᱪᱮᱫ ᱧᱟᱢᱚᱜᱼᱟ ᱚᱱᱠᱟᱱᱟᱜ ᱟᱵᱚᱣᱟᱜ? ᱠᱟᱹᱢᱤ ᱨᱮ ᱞᱟᱜᱟᱜ ᱢᱟ ᱞᱟᱜᱟᱜᱼᱟ ᱚᱱᱠᱟᱱᱟᱜ ᱡᱤᱱᱤᱥ ᱠᱚ ᱠᱟᱹᱴᱤᱡ᱾
ᱚᱱᱛᱮ ᱪᱤᱠᱟᱹᱧ ᱟ ᱠᱚ ᱚᱱᱟ ᱠᱚ ᱟᱹᱰᱤ ᱵᱷᱟᱜᱮ ᱧᱟᱢᱚᱜ ᱜᱮᱭᱟ ᱥᱟᱠᱷᱟ ᱡᱟᱦᱟᱸ ᱠᱚ ᱦᱚᱨᱚᱜᱽ ᱜᱮᱭᱟ ᱟᱨᱠᱤ ᱟᱭᱳ ᱦᱚᱲ ᱠᱚ,
ᱦᱮᱸ ᱦᱮᱸ
ᱚᱱᱟ ᱠᱚ ᱪᱮᱛᱟ ᱚᱸᱰᱮ ᱟᱹᱰᱤ ᱢᱟᱱᱮ ᱚᱸᱰᱮᱱᱟᱜ ᱡᱟᱦᱟᱸ ᱥᱟᱸᱠ ᱠᱚᱛᱮ ᱚᱱᱟ ᱛᱮ ᱥᱟᱸᱝᱠᱷᱟ ᱠᱚ ᱵᱮᱱᱟᱣ ᱜᱮᱭᱟ ᱟᱹᱰᱤ ᱵᱷᱟᱹᱜᱤ-ᱵᱷᱟᱹᱜᱤ ᱧᱟᱢᱚᱜ ᱜᱮᱭᱟ ᱪᱮᱛᱟ ᱥᱟᱝᱠᱷᱟ ᱠᱚ ᱟᱹᱰᱤ ᱠᱚᱢ ᱫᱟᱢ ᱛᱮ ᱧᱟᱢᱚᱜ ᱜᱮᱭᱟ ᱚᱸᱰᱮ ᱥᱟᱸᱝᱠᱷᱟ ᱠᱚ ᱥᱟᱸᱠ ᱠᱚ ᱧᱟᱢᱚᱜ ᱜᱮᱭᱟ ᱠᱚ ᱚᱸᱰᱮ
ᱦᱮᱸ
ᱪᱤᱜ ᱤᱧ ᱢᱮᱱᱟ ᱵᱮᱥᱤ ᱧᱟᱢᱚᱜ ᱜᱮᱭᱟ ᱟᱨᱠᱤ
ᱦᱩᱸ ᱞᱟᱹᱭ ᱟᱠᱚ ᱥᱚᱢᱩᱫᱨᱚ ᱢᱟᱱᱮ ᱫᱚ ᱥᱟᱸᱠ ᱥᱟᱸᱠ ᱠᱚᱠᱚ ᱦᱤᱡᱩᱜ ᱟᱠᱚ ᱥᱟᱸᱠ ᱨᱮᱱᱟᱜ ᱚᱨᱚᱝ ᱫᱚ ᱟᱫᱚᱜ ᱟᱹᱰᱤ ᱜᱮ ᱟᱹᱰᱤ ᱜᱮ ᱟᱵᱚ ᱡᱮᱢᱚᱱ ᱦᱚᱜᱼᱚᱸᱭ ᱯᱩᱡᱟᱹ ᱠᱚᱨᱮ ᱵᱚᱱ ᱞᱟᱜᱟᱣᱟ ᱥᱟᱠᱣᱟ ᱠᱚᱵᱚᱱ ᱚᱨᱚᱝᱼᱟ ᱥᱟᱠᱚᱣᱟ ᱞᱮᱠᱟ ᱜᱮ ᱚᱱᱠᱟ ᱠᱚᱦᱚᱸ ᱵᱚᱱ ᱚᱨᱚᱝᱼᱟ ᱥᱮ ᱟᱹᱰᱤ ᱢᱚᱡᱽ ᱜᱮ ᱡᱮᱢᱚᱱ ᱡᱷᱚᱛᱚ ᱦᱚᱲᱟᱜ ᱡᱮᱢᱚᱱ ᱥᱟᱸᱝᱠᱷᱟ ᱵᱟᱝ ᱪᱟᱞᱟᱜ ᱛᱟᱠᱚᱣᱟ ᱥᱟᱸᱝᱠᱷᱟ ᱠᱚ ᱦᱚᱨᱚᱜ ᱵᱟᱝ ᱜᱟᱱᱚᱜ ᱛᱟᱠᱚᱣᱟ ᱛᱟᱨᱯᱞᱟᱥ ᱥᱟᱸᱝᱠᱷᱟ ᱡᱚᱜ ᱢᱟᱱᱮ ᱡᱟᱦᱟᱸ ᱥᱟᱸᱠ ᱠᱟᱱᱟ ᱚᱱᱟ ᱡᱚᱴᱮᱫ ᱠᱚᱦᱚᱸ ᱵᱟᱝ ᱜᱟᱱᱚᱜ ᱛᱟᱠᱚ ᱜᱮᱭᱟ ᱵᱟᱝ ᱥᱮ
ᱦᱮᱸ ᱦᱮᱸ
ᱚᱱᱠᱟ ᱜᱮ ᱟᱹᱰᱤ ᱫᱤᱥᱚᱢ ᱡᱮᱡᱟᱨ ᱡᱮᱢᱚᱱ ᱚᱠᱚᱭ ᱦᱟᱸᱥᱫᱟ ᱠᱚᱣᱟᱜ ᱢᱩᱨᱢᱩ ᱢᱟᱱᱮ ᱟᱹᱰᱤ ᱟᱹᱰᱤ ᱫᱤᱥᱚᱢ ᱥᱟᱸᱝᱠᱷᱟ ᱵᱟᱝ ᱜᱟᱱᱚᱜ ᱛᱟᱠᱚ ᱜᱮᱭᱟ ᱟᱨᱠᱤ ᱥᱟᱸᱝᱠᱷᱟ ᱦᱚᱨᱚᱜ ᱵᱟᱝ ᱜᱟᱱᱚᱜᱼᱟ
ᱟᱹᱰᱤ ᱟᱹᱰᱤ ᱫᱤᱥᱚᱢ ᱫᱚ ᱟᱨᱟᱜ ᱚᱱᱟ ᱡᱟᱦᱟᱸ ᱪᱩᱲᱤ ᱠᱚ ᱞᱟᱹᱭ ᱮᱫᱟ ᱟᱨᱟᱜ ᱯᱩᱸᱰ ᱪᱩᱲᱤ ᱡᱟᱦᱟᱸ ᱵᱟᱠᱚ ᱦᱚᱨᱚᱜ ᱠᱟᱜᱼᱟ ᱜᱚᱜᱚ ᱦᱚᱲ ᱠᱚ ᱚᱱᱟ ᱦᱚᱸ ᱵᱟᱝ ᱜᱟᱱᱚᱜ ᱛᱟᱠᱚ ᱜᱮᱭᱟ ᱥᱩᱫᱷᱩ ᱚᱱᱟ ᱠᱟᱹᱪ ᱨᱮᱱᱟᱜ ᱪᱩᱲᱤ ᱠᱚᱠᱚ ᱦᱚᱨᱚᱜᱽ ᱜᱮᱭᱟ ᱢᱟᱱᱮ ᱡᱮᱡᱟᱨ ᱫᱤᱥᱚᱢ ᱡᱮᱡᱟᱨ ᱟᱨᱠᱤ ᱵᱷᱟᱜᱽ ᱢᱮᱱᱟᱜᱼᱟ ᱟᱨᱠᱤ
ᱦᱮᱸ ᱦᱮᱸ ᱦᱮᱸ ᱦᱮᱸ ᱚᱱᱟᱢᱟ ᱟᱹᱰᱤ ᱜᱮ ᱟᱨ ᱮᱴᱟᱜ ᱠᱤᱪᱷᱩ ᱞᱩᱛᱩᱨ ᱨᱮᱱᱟᱜ ᱠᱚ ᱢᱩ ᱨᱮᱱᱟᱜ ᱠᱚ ᱟᱵᱚᱣᱟᱜ ᱠᱩᱞᱤ ᱡᱟᱦᱟᱸ ᱠᱚᱦᱚᱸ ᱚᱱᱟ ᱠᱚ ᱟᱭᱢᱟ ᱞᱮᱠᱟᱱ ᱡᱤᱱᱤᱥ ᱧᱟᱢᱚᱜ ᱜᱮᱭᱟ ᱥᱮ
ᱨᱮᱱᱟᱜ ᱥᱟᱸᱠ ᱨᱮᱱᱟᱜ ᱠᱚ ᱡᱷᱚᱛᱚ ᱚᱱᱟ ᱠᱚᱠᱚ ᱵᱮᱱᱟᱣ ᱟᱠᱟᱫᱟ ᱚᱸᱰᱮ ᱵᱮᱱᱟᱣ ᱠᱟᱛᱮ ᱢᱮᱱᱟᱜᱼᱟ ᱡᱩᱫᱤ ᱟᱢ ᱟᱨᱚ ᱚᱱᱠᱟ ᱛᱟᱦᱮᱱᱟᱠᱚ ᱡᱷᱤᱱᱩᱠ ᱠᱚ ᱛᱟᱣ ᱟᱢ ᱡᱮᱢᱚᱱᱮ ᱮᱢ ᱵᱮᱱᱟᱣ ᱦᱚᱪᱚᱭᱟ ᱟᱢ ᱡᱮᱢᱚᱱ ᱴᱟᱢ ᱪᱟᱹᱭ ᱠᱟᱱᱟ ᱛᱮᱢᱚᱱ ᱦᱚᱸ ᱜᱟᱱᱚᱜ ᱜᱮᱭᱟ ᱚᱸᱰᱮ
ᱡᱮᱢᱚᱱ ᱦᱚᱪᱪᱷᱮ ᱠᱤ ᱚᱲᱟᱜ ᱨᱮ ᱥᱟᱡᱟᱣ ᱞᱟᱹᱜᱤᱫ ᱛᱮ ᱚᱲᱟᱜ ᱨᱮ ᱥᱟᱡᱟᱣ ᱞᱟᱹᱜᱤᱫ ᱛᱮ ᱱᱟᱱᱟᱦᱩᱱᱟᱹᱨ ᱡᱤᱱᱤᱥ ᱠᱚ ᱟᱹᱜᱩ ᱜᱟᱱᱚᱜᱼᱟ ᱵᱟᱝ ᱥᱮ ᱚᱸᱰᱮ ᱠᱷᱚᱱᱟᱜ ᱵᱮᱱᱟᱣ ᱠᱟ ᱠᱟᱛᱮ ᱦᱚᱸ ᱟᱠᱚᱢ ᱵᱮᱱᱟᱣᱪᱚ ᱫᱮᱭᱟᱠᱚᱣᱟ ᱟᱢ ᱪᱮᱫ ᱞᱮᱠᱟᱠᱟᱱᱟᱜ ᱮᱢ ᱠᱩᱥᱤᱭᱟᱜᱼᱟ ᱢᱚᱱᱮᱨ ᱢᱚᱛᱚ ᱚᱱᱠᱟᱱᱟᱜ ᱦᱚᱸ ᱟᱨ ᱟᱠᱚ ᱪᱮᱫ ᱞᱮᱠᱟᱱᱟᱜ ᱠᱚ ᱵᱮᱱᱟᱣ ᱠᱟᱛᱮ ᱚᱱᱟ ᱦᱚᱸ ᱡᱩᱫᱤᱢ ᱠᱩᱥᱤᱭᱟ ᱚᱱᱟ ᱦᱚᱢ ᱠᱤᱨᱤᱧ ᱫᱟᱲᱮᱭᱟᱜᱼᱟ ᱵᱟᱝ ᱥᱮ
ᱟᱨ ᱠᱚ ᱞᱟᱹᱭᱟ ᱫᱤᱜᱷᱟ ᱨᱮᱫᱚ ᱰᱟᱵ ᱫᱟᱜ ᱪᱮᱛᱟ ᱟᱹᱰᱤ ᱢᱟᱱᱮ ᱤᱭᱟᱹ ᱜᱮᱭᱟ ᱟᱨᱠᱤ ᱠᱚᱢᱛᱮ ᱧᱟᱢᱚᱜ ᱜᱮᱭᱟ ᱰᱟᱵ ᱫᱟᱜ ᱠᱟᱹᱡᱩ ᱠᱟᱹᱡᱩ ᱚᱱᱟ ᱠᱚ ᱟᱹᱰᱤ ᱵᱤᱠᱠᱷᱟᱛᱚ ᱵᱤᱠᱠᱷᱟᱛᱚ ᱜᱮᱭᱟ ᱟᱨᱠᱤ ᱠᱟᱹᱡᱩ ᱪᱮᱛᱟ ᱞᱟᱹᱭᱟ ᱠᱚ ᱢᱟᱱᱮ ᱠᱟᱹᱡᱩ ᱠᱚ ᱧᱟᱢᱚᱜᱼᱟ
ᱚᱱᱟ ᱛᱚ ᱟᱹᱰᱤ ᱱᱟᱯᱟᱭ ᱠᱟᱛᱷᱟ ᱠᱟᱱᱟ ᱥᱟᱹᱨᱤ ᱠᱷᱟᱱ ᱜᱮ ᱦᱟᱸᱜ ᱟᱵᱚ ᱡᱟᱦᱟᱸ
ᱫᱟᱜ ᱠᱚ
ᱚ ᱡᱟᱦᱟᱸ ᱟᱵᱚ ᱰᱟᱵ ᱫᱟᱜ ᱠᱚ ᱡᱟᱦᱟᱢ ᱞᱟᱹᱭ ᱠᱮᱫᱟ ᱠᱚᱢ ᱫᱟᱢ ᱛᱮ ᱧᱟᱢᱚᱜ ᱨᱮᱦᱚᱸ ᱠᱤᱱᱛᱩ ᱴᱷᱤᱠ ᱜᱮᱭᱟ ᱚᱱᱟᱜᱮ ᱦᱩᱭᱩᱜ ᱠᱟᱱᱟ ᱡᱟᱹᱥᱛᱤ ᱟᱵᱚᱣᱟᱜ ᱦᱚᱲᱢᱚ ᱨᱮ ᱟᱵᱚᱣᱟᱜ ᱦᱚᱲᱢᱚ ᱨᱮ ᱵᱷᱟᱜᱮ ᱠᱟᱹᱢᱤ ᱞᱟᱹᱜᱤᱫ ᱛᱮ ᱟᱵᱚ ᱰᱟᱵ ᱫᱟᱜ ᱧᱩ ᱦᱩᱭᱩᱜ ᱛᱟᱵᱚᱱᱟ ᱥᱮᱛᱟᱜ ᱵᱮᱲᱟᱠᱚᱛᱮ ᱠᱟᱹᱡᱩ ᱠᱟᱹᱡᱩ ᱵᱟᱫᱟᱢ ᱠᱚ ᱰᱨᱟᱭ ᱯᱷᱨᱩᱴ ᱛᱤᱱᱟᱹᱜ ᱜᱟᱱ ᱢᱮᱱᱟᱜᱼᱟ ᱚᱱᱟ ᱠᱚ ᱡᱷᱚᱛᱚ ᱨᱚᱠᱚᱢᱟᱜ ᱡᱤᱱᱤᱥ ᱡᱚᱢ ᱦᱩᱭᱩᱜ ᱛᱟᱵᱚᱱᱟ ᱛᱚᱵᱮᱱᱟ ᱟᱵᱚᱣᱟᱜ ᱦᱚᱲᱢᱚ ᱵᱷᱟᱹᱜᱤ ᱛᱟᱦᱮᱱᱟ ᱵᱟ ᱚᱱᱟ ᱦᱚᱸ ᱵᱷᱟᱜᱮ ᱞᱟᱹᱜᱤᱫᱟᱜ ᱠᱟᱱᱟ ᱟᱵᱚ ᱡᱟᱦᱟᱸᱚ ᱱᱤᱛᱚᱜ ᱦᱟᱱᱟ ᱱᱟ ᱵᱚᱱ ᱡᱚᱢᱟ ᱫᱚᱠᱟᱱ ᱨᱮᱱᱟᱜ ᱠᱤᱨᱤᱧ ᱠᱟᱛᱮᱫ ᱯᱷᱟᱥᱴᱯᱷᱩᱰ ᱡᱟᱦᱟᱸ ᱠᱤᱨᱤᱧ ᱫᱚᱠᱚ ᱯᱮᱠᱮᱴ ᱠᱟᱜᱼᱟ ᱠᱚ ᱯᱟᱣ ᱵᱣᱟ ᱦᱚᱲᱢ ᱞᱟᱹᱜᱤᱫᱤ ᱫᱚ ᱠᱷᱚᱛᱤ ᱜᱮ ᱠᱟᱹᱴᱤᱡ ᱵᱟᱹᱲᱤᱡ ᱧᱚᱜ ᱜᱮᱭᱟ ᱚᱱᱟ ᱫᱚ ᱵᱟᱝ ᱵᱷᱟᱜᱮᱭᱟ ᱟᱨᱠᱤ
ᱦᱮᱸᱮᱸ
ᱟᱪᱷᱟ ᱚᱱᱟ ᱫᱟᱜ ᱨᱮ ᱞᱟᱹᱭᱟ ᱠᱚ ᱛᱩᱯᱩᱱᱟᱠᱚ ᱚᱱᱟ ᱫᱟᱜ ᱨᱮ ᱛᱩᱯᱩ ᱞᱮᱠᱷᱟᱱ ᱞᱟᱹᱭᱟᱠᱚ ᱵᱩᱞᱩᱝ ᱵᱩᱞᱩᱝ ᱜᱮ ᱵᱩᱡᱷᱟᱹᱜᱼᱟ ᱛᱟᱦᱚᱞᱮ ᱚᱱᱟ ᱫᱟᱜ ᱨᱮ ᱛᱩᱯᱩ ᱞᱮᱠᱷᱟᱱ ᱫᱚ ᱦᱚᱲᱢᱚ ᱠᱚ ᱵᱟᱭ ᱵᱟᱹᱲᱤᱡ ᱜᱮᱭᱟ
ᱵᱟᱝ ᱦᱚᱲᱢᱚ ᱠᱚ ᱵᱟᱭ ᱵᱟᱹᱲᱤᱡ ᱜᱮᱭᱟ ᱚᱸᱰᱮ ᱛᱩᱯᱩ ᱠᱟᱛᱮᱜ ᱫᱚ ᱚᱸᱰᱮ ᱟᱨᱚ ᱱᱮᱛᱟᱨ ᱡᱠᱷᱚᱱᱟᱛ ᱛᱚ ᱢ ᱢᱟᱱᱮ ᱟᱨᱠᱤ ᱡᱟᱦᱟᱸ ᱡᱚᱜᱚᱱᱱᱟᱛᱷ ᱵᱚᱸᱜᱟ ᱩᱱᱤᱭᱟᱜ ᱢᱚᱱᱫᱤᱨ ᱠᱚ ᱵᱮᱱᱟᱣ ᱟᱠᱟᱫᱟ ᱚᱸᱰᱮ ᱱᱚᱜ ᱚᱭ ᱱᱤᱭᱟᱹ ᱨᱚᱛ ᱥᱢᱚᱭ ᱚᱸᱰᱮ ᱦᱚᱲ ᱠᱚ ᱦᱚᱲᱚᱜ ᱜᱮᱭᱟ ᱫᱚᱢᱮ ᱠᱚ ᱪᱟᱞᱟᱜ ᱜᱮᱭᱟ ᱞᱟᱦᱟ ᱛᱮᱫᱚ ᱚᱱᱟ ᱢᱚᱱᱫᱤᱨ ᱵᱟᱝ ᱛᱟᱦᱮᱸ ᱠᱟᱱᱟ ᱱᱮᱛᱟᱨ ᱠᱚ ᱵᱮᱱᱟᱣ ᱟᱠᱟᱱᱟ ᱠᱟᱫᱟ ᱦᱚᱸᱜᱼᱚᱭ ᱢᱚᱱᱫᱤᱨ ᱠᱚ ᱵᱮᱱᱟᱣ ᱠᱟᱛᱮᱜ ᱟᱨᱚ ᱟᱭᱢᱟ ᱟᱭᱢᱟ ᱦᱚᱲ ᱚᱱᱟ ᱢᱚᱱᱫᱤᱨ ᱧᱮᱞ ᱞᱟᱹᱜᱤᱫ ᱡᱮᱢᱚᱱ ᱯᱩᱨᱤ ᱨᱮ ᱡᱟᱦᱟᱸ ᱡᱚᱜᱚᱱᱱᱟᱛᱷ ᱢᱚᱱᱫᱤᱨ ᱢᱮᱱᱟᱜᱼᱟ ᱚᱱᱠᱟ ᱜᱮ ᱟᱨ ᱱᱚ ᱝᱠᱟ ᱜᱮᱠᱚ ᱵᱮᱱᱟᱣ ᱱᱚᱰᱮ ᱫᱤᱜᱷᱟ ᱨᱮᱦᱚᱸ ᱛᱚ ᱚᱱᱟ ᱧᱮᱞ ᱠᱷᱟᱹᱛᱤᱨ ᱟᱭᱢᱟ ᱟᱭᱢᱟ ᱦᱚᱲ ᱦᱚᱸᱠᱚ ᱪᱟᱞᱟᱜ ᱜᱮᱭᱟ ᱟᱨᱠᱤ
ᱚ ᱟᱨ ᱟᱪᱷᱟ ᱚᱱᱟ ᱫᱤᱜᱷᱟ ᱨᱮᱱᱟᱜ ᱫᱟᱜ ᱠᱚᱫᱚ ᱢᱟᱱᱮ ᱧᱩ ᱫᱚ ᱵᱟᱝ ᱜᱟᱱᱚᱜᱼᱟ ᱢᱟᱱᱮ ᱛᱩᱯᱩ ᱫᱚ ᱜᱟᱱᱚᱜᱼᱟ ᱢᱚᱴᱟᱢᱩᱴᱤ
ᱦᱮᱸ ᱧᱩ ᱫᱚ ᱵᱟᱝ ᱜᱟᱱᱚᱜᱼᱟ ᱛᱚᱯᱚ ᱫᱚ ᱜᱟᱱᱚᱜᱼᱟ
ᱦᱩᱸ ᱦᱩᱸ ᱟᱨ ᱪᱮᱫ ᱠᱚ ᱞᱟᱹᱭᱟ ᱱᱚᱛ ᱟᱪᱷᱟ ᱴᱨᱮᱱ ᱛᱮ ᱵᱟᱥ ᱛᱮ ᱵᱟᱨᱭᱟ ᱛᱮᱠᱮ ᱫᱤᱜᱷᱟ ᱫᱚ ᱪᱟᱞᱟᱣ ᱠᱟᱱᱟ
ᱦᱮᱸ ᱴᱨᱮᱱ ᱛᱮᱦᱚᱸ ᱪᱟᱞᱟᱣ ᱜᱟᱱᱚᱜᱼᱟ ᱵᱟᱥ ᱛᱮᱦᱚᱸ ᱪᱟᱞᱟᱣ ᱜᱟᱱᱚᱜᱼᱟ ᱟᱨ ᱨᱤᱡᱟᱨᱵᱷ ᱜᱟᱹᱰᱤ ᱛᱮᱦᱚᱸ ᱪᱟᱞᱟᱣ ᱜᱟᱱᱚᱜᱼᱟ ᱴᱨᱮᱹᱱ ᱛᱮᱜᱮ ᱥᱩᱵᱤᱫᱷᱟᱜᱼᱟ ᱵᱟᱥ ᱠᱷᱚᱱᱟᱜ ᱵᱟᱥ ᱠᱚᱮᱱᱟᱜ ᱫᱚ ᱴᱨᱮᱹᱱ ᱛᱮᱫᱚᱢ ᱪᱟᱞᱟᱣ ᱫᱟ